ᱡᱚᱦᱟᱨ ᱜᱮ ᱜᱚᱝᱠᱮ ᱦᱮᱸ ᱟᱸᱡᱚᱢ ᱫᱟᱢ ᱾
ᱦᱮᱸ ᱟᱸᱡᱚᱢ ᱢᱮᱭᱟ ᱞᱤᱧ ᱾
ᱚᱻ ᱛᱚ ᱱᱟᱯᱟᱭ ᱵᱟᱲᱟ ᱜᱮᱛᱚ ᱾
ᱦᱮᱸ ᱱᱟᱯᱟᱭ ᱵᱟᱲᱟ ᱜᱮ ᱟᱹᱵᱮᱱ ᱪᱮᱫ ᱞᱮᱠᱟ ᱱᱟᱯᱟᱭ ᱜᱮ ᱾
ᱦᱮᱸ ᱦᱮᱸ ᱟᱹᱞᱤᱧ ᱦᱚᱸ ᱱᱟᱯᱟᱭ ᱜᱮ ᱾
ᱠᱚ
ᱛᱟᱯᱚᱨ ᱚᱲᱟᱜ ᱠᱚᱨᱮ ᱡᱚᱛᱚ ᱦᱚᱲ ᱵᱮᱥ ᱵᱟᱲᱟ ᱜᱮ ᱛᱚ ᱾
ᱦᱮᱸ ᱱᱤᱛᱚ ᱱᱟᱯᱟᱭ ᱜᱮᱸᱭᱟ ᱾
ᱚᱻ ᱟᱨ ᱜᱚᱝᱠᱮ ᱪᱟᱨᱟ ᱠᱚᱯᱮ ᱜᱤᱰᱤ ᱠᱮᱫᱟ ᱥᱮ ᱵᱟᱝ?
ᱜᱤᱲᱤ ᱦᱩᱭ ᱱᱟ ᱾
ᱚᱻ ᱮᱠᱟᱞ ᱜᱮ ᱡᱷᱚᱛᱚ ᱜᱤᱲᱤ ᱪᱟᱵᱟᱜ ᱾
ᱦᱮᱸ ᱡᱚᱛᱚ ᱜᱤᱲᱤ ᱪᱟᱵᱟᱭ ᱱᱤᱛᱚᱜ ᱫᱚ ᱥᱟᱹᱛ ᱠᱚᱜᱮ ᱵᱟᱹᱠᱤ ᱢᱮᱱᱟᱜᱼᱟ ᱠᱷᱮᱛ ᱠᱚ ᱾
ᱚᱻ᱾ ᱛᱟᱦᱚᱞᱮ ᱫᱟᱜ ᱡᱟᱹᱲᱤ ᱠᱚ ᱪᱮᱫᱠᱟ?
ᱫᱟᱜ ᱡᱟᱹᱲᱤ ᱱᱟᱯᱟᱭ ᱫᱷᱟᱨᱟ ᱜᱮ ᱾
ᱚᱻ ᱾
ᱢᱳᱥᱩᱢ ᱛᱚᱭ ᱵᱮᱱᱟᱣ ᱟᱠᱟᱫ ᱛᱟᱹᱞᱤᱧᱟ ᱾
ᱦᱮᱸ ᱦᱮᱸ ᱛᱟᱦᱚᱞᱮ ᱜᱚᱝᱠᱮ ᱥᱚᱵᱽᱡᱤ ᱠᱚᱵᱤᱱ ᱨᱚᱦᱚᱭ ᱜᱮᱭᱟ?
ᱥᱚᱵᱡᱤ ᱠᱚ ᱨᱚᱦᱚᱭ ᱫᱚᱞᱤᱧ ᱨᱚᱦᱚᱭᱮᱫ ᱜᱮᱭᱟ ᱾
ᱚᱻ ᱛᱟᱦᱚᱞᱮ ᱪᱮᱫ ᱠᱚ ᱥᱚᱵᱽᱡᱤ ᱠᱚᱵᱤᱱ ᱾
ᱟᱞᱩ ᱱᱤᱛᱚᱜ ᱫᱚᱞᱤᱧ ᱨᱚᱦᱚᱭ ᱟᱠᱟᱫᱟ ᱴᱟᱢᱟᱴᱟᱨ ᱾ ᱮ ᱵᱟᱜᱟᱱ ᱟᱨ ᱾ ᱡᱷᱤᱸᱜᱟᱹ ᱢᱮᱱᱟᱜ ᱛᱟᱹᱞᱤᱧᱟ ᱟᱨᱞᱤᱧ ᱾ ᱥᱩᱨ ᱨᱮ ᱜᱮ ᱟᱞᱮ ᱥᱩᱨ ᱨᱮ ᱜᱮ ᱵᱟᱡᱟᱨ ᱠᱚ ᱞᱟᱜᱟᱜ ᱠᱟᱱᱟ ᱛᱚ ᱱᱟᱯᱟᱭ ᱫᱷᱟᱨᱟ ᱜᱮ ᱦᱩᱭᱩᱜ ᱾ ᱠᱚᱭᱤᱫᱤ ᱵᱟᱲᱟᱜ ᱾
ᱦᱮᱻ ᱾ ᱛᱟᱦᱚᱞᱮ ᱜᱚᱝᱠᱮ ᱟᱹᱞᱩ ᱠᱚᱫᱚ ᱤᱭᱟᱹ ᱠᱟ ᱵᱟᱡᱟᱨ ᱨᱮᱵᱮᱱ ᱧᱟᱢ ᱞᱮᱫᱟ ᱱᱤᱭᱟᱹ ᱵᱟᱨ ᱾
ᱱᱤᱭᱟᱹ ᱵᱮᱨ ᱧᱟᱢᱚᱜ ᱠᱟᱱᱟ ᱧᱟᱢᱚᱜ ᱠᱟᱱ ᱜᱤᱭᱟᱹᱧ ᱾ ᱚᱻ ᱦᱮᱸ᱾ ᱪᱳᱹᱫᱚ ᱴᱟᱠᱟ ᱤᱱᱠᱟᱹᱜᱮ ᱠᱚᱢ ᱱᱤᱛᱚᱜ ᱫᱚ ᱟᱭᱢᱟ ᱠᱚ ᱤᱭᱟᱹᱭᱮᱫᱟ ᱥᱮ ᱾ ᱟᱨᱡᱟᱣᱮᱜᱼᱟ ᱠᱚ ᱛᱚ᱾
ᱦᱮᱸ ᱦᱮᱸ ᱦᱮᱸ
ᱛᱚ ᱨᱮᱹᱰ ᱠᱚ ᱤᱭᱟᱣᱠᱟᱱᱟ ᱠᱚᱢ ᱠᱟᱱᱟ᱾
ᱚ ᱛᱟᱦᱟᱞᱮ ᱟᱢ ᱛᱮᱯᱮ ᱮ ᱠᱮᱫᱟ ᱪᱮᱫ ᱞᱮᱠᱟ ᱜᱚᱝᱠᱮ ᱦᱮᱸ ᱢᱮᱱᱫᱟᱞᱤᱧ ᱟᱸᱵᱟᱵᱚᱛᱤ ᱠᱚ ᱪᱮᱫ ᱞᱮᱠᱟ ᱯᱮ ᱢᱟᱱᱟᱣ ᱠᱮᱫᱟ?
ᱢᱟ ᱠᱚᱫᱚ ᱱᱟᱯᱟᱭ ᱜᱤ
ᱚ ᱯᱤᱴᱷᱟᱹ ᱵᱟᱠᱷᱨᱟ ᱠᱚ ᱦᱳᱭᱳᱜ ᱜᱮᱭᱟ
ᱦᱩᱭᱩᱜ ᱜᱮᱭᱟ
ᱚᱻ ᱛᱟᱦᱞᱮ ᱪᱮᱫ ᱡᱤᱞ ᱠᱚᱯᱮ ᱯᱤᱴᱷᱟᱹ ᱠᱮᱫᱟ
ᱪᱮᱫ ᱡᱤᱞ ᱟᱵᱚᱣᱟᱜ ᱫᱚ ᱟᱵᱚᱣᱟᱜ ᱫᱚ ᱚᱱᱟ ᱢᱮᱱᱟᱜ ᱪᱮᱬᱮ ᱢᱚᱴᱟ ᱦᱟᱨᱛᱟ
ᱦᱮᱸ ᱦᱮᱸ ᱦᱮᱸ
ᱟᱵᱩᱱ ᱟᱫᱚ ᱾ ᱛᱚ ᱚᱠᱟ ᱥᱮᱫ ᱨᱮ ᱱᱤᱛᱚᱜ ᱫᱚ ᱢᱮᱱᱟᱜ ᱵᱮᱱᱟ ᱾
ᱦᱮᱸ ᱟᱹᱞᱤᱧ ᱫᱚ ᱦᱚ ᱤᱭᱟᱹ ᱥᱮᱫ ᱢᱟᱴᱷ ᱥᱮᱫ ᱨᱮ ᱢᱮᱱᱟᱜ ᱞᱤᱧᱟᱹ ᱾
ᱟᱪᱷᱟᱻ ᱾
ᱪᱟᱨᱟ ᱠᱚ ᱜᱤᱲᱤ ᱵᱟᱲᱟ ᱦᱩᱭ ᱠᱟᱱᱟ ᱚᱱᱟ ᱠᱚᱜᱮ ᱠᱟᱴᱤᱡ ᱞᱤᱧ ᱧᱮᱞ ᱵᱟᱲᱟ ᱫᱟᱞᱤᱧ ᱪᱮᱫ ᱠᱟ ᱦᱮᱸ ᱦᱮᱸ ᱪᱮᱫᱠᱟ ᱚᱢᱚᱱᱚᱜ ᱠᱟᱱᱟ ᱥᱮ ᱵᱟᱝ ᱚᱢᱚᱱᱚᱜ ᱠᱟᱱᱟ
ᱦᱮᱸ ᱟᱞᱤᱧ ᱫᱚ ᱢᱟᱴᱷ ᱥᱮᱫ ᱫᱚ ᱵᱟᱞᱤᱧ ᱥᱮᱱ ᱠᱟᱱᱟ ᱟᱞᱤᱧ ᱫᱚ ᱱᱤᱛᱚᱜ ᱫᱚ ᱮᱴᱟᱜ ᱤᱭᱟᱨᱮ ᱢᱮᱱᱟᱜ ᱞᱤᱧᱟ ᱤᱥᱠᱩᱞ ᱨᱮ
ᱚ
ᱟᱞᱤᱧ ᱫᱚ ᱱᱚᱰᱮ ᱜᱮᱞᱤᱧ ᱛᱟᱦᱮᱱ ᱠᱟᱱᱟ ᱱᱚᱰᱮ ᱜᱮ ᱜᱤᱫᱟᱹᱨ ᱞᱤᱧ ᱯᱟᱲᱦᱟᱣᱮᱫ ᱠᱚᱣᱟ ᱛᱚ ᱱᱚᱰᱮ ᱜᱮᱞᱤᱧ ᱛᱟᱦᱮᱱ ᱠᱟᱱᱟ
ᱚ ᱛᱟᱦᱞᱮ ᱚᱠᱟ ᱠᱮᱞᱟᱥ ᱨᱮᱱ ᱵᱤᱱ ᱯᱟᱲᱦᱟᱣᱮᱫ ᱠᱚᱣᱟ
ᱱᱟᱭᱤᱱ ᱴᱮᱱ ᱤᱞᱤᱵᱷᱮᱱ ᱴᱩᱭᱮᱞᱵᱷ
ᱦᱮᱸ ᱦᱮᱸ ᱦᱩᱸ
ᱚᱱᱟ ᱠᱷᱟᱹᱛᱤᱨ ᱱᱚᱰᱮ ᱜᱮᱞᱤᱧ ᱛᱟᱦᱮᱱ ᱠᱟᱱᱟ
ᱚᱻ ᱟᱨ ᱛᱤᱱᱟᱹᱜ ᱜᱟᱱ ᱜᱚᱝᱠᱮ ᱢᱮᱱᱟᱜ ᱠᱚᱣᱟ
ᱟᱭᱢᱟ ᱟᱭᱢᱟ ᱜᱟᱱ ᱢᱮᱱᱟᱜ ᱠᱚᱣᱟ ᱜᱤᱫᱟᱹᱨ ᱠᱚᱫᱚ
ᱚ ᱟᱨ ᱛᱟᱦᱞᱮ ᱛᱤᱱ ᱵᱮᱲᱟ ᱵᱤᱱ ᱯᱟᱲᱦᱟᱣᱮᱫ ᱠᱚᱣᱟ
ᱦᱮᱸ ᱥᱤᱧ ᱵᱮᱲᱟ ᱱᱤᱛᱚᱜ ᱱᱚ ᱵᱟᱡᱮ ᱠᱷᱚᱱᱟᱜ ᱞᱤᱧ ᱮᱛᱚᱦᱚᱵ ᱛᱟᱠᱚᱱᱟ
ᱦᱮᱸ
ᱮ ᱜᱟᱨᱚ ᱵᱟᱡᱮ ᱫᱚᱠᱚᱞᱤᱧ ᱠᱮᱞᱟᱥ ᱛᱟᱠᱚᱣᱟ ᱚᱥᱠᱮ ᱯᱚᱨᱮ ᱫᱚ ᱟᱲᱟᱜ ᱪᱷᱩᱴᱤ ᱠᱟᱠᱚᱣᱟᱞᱤᱧ ᱪᱷᱩᱴᱤ ᱯᱚᱨᱮ ᱫᱚ ᱟᱭᱩᱵ ᱵᱮᱞᱟ ᱟᱭᱩᱵ ᱵᱮᱞᱟ ᱯᱷᱮᱨ ᱪᱟᱨ ᱵᱟᱡᱮ ᱠᱷᱚᱱᱟ ᱞᱤᱧ ᱥᱴᱟᱴᱮᱜ ᱠᱚᱣᱟ ᱪᱷᱮ ᱵᱟᱡᱮ ᱛᱚᱠ
ᱚ ᱚ ᱟᱨ ᱛᱟᱦᱞᱮ ᱢᱟᱭᱱᱮ ᱠᱚᱵᱮᱱ ᱛᱤᱱᱟᱹᱜ ᱠᱟᱛᱮᱫ ᱵᱮᱱ ᱦᱟᱛᱟᱣ ᱛᱟᱠᱚ ᱜᱮᱭᱟ
ᱢᱟᱭᱱᱟ ᱢᱟᱭᱱᱟ ᱟᱲᱦᱟᱭ ᱥᱚ ᱴᱟᱠᱟ ᱠᱟᱛᱮᱫ ᱞᱤᱧ ᱦᱟᱛᱟᱣᱮᱫ
ᱚ ᱚᱻ ᱚ
ᱟᱵᱚ ᱥᱟᱱᱛᱟᱲ ᱜᱤᱫᱟᱹᱨ ᱜᱤᱞᱤᱧ ᱯᱟᱲᱦᱟᱣᱮᱫ ᱠᱚᱣᱟ ᱥᱟᱱᱛᱟᱞᱤ ᱜᱮᱞᱤᱧ ᱯᱟᱲᱦᱟᱣᱮᱫ ᱠᱚᱣᱟᱞᱤᱧ ᱱᱟᱯᱟᱭ ᱫᱟᱨᱟᱣᱟᱭ ᱚᱞ ᱪᱤᱠᱤ ᱦᱚᱸᱞᱤᱧ ᱪᱮᱫ ᱟᱠᱚ ᱠᱟᱱᱟ ᱫᱮᱵᱽᱱᱟᱜᱚᱨᱤ ᱦᱚᱸᱞᱤᱧ ᱪᱮᱫ ᱟᱠᱚ ᱠᱟᱱᱟ ᱵᱟᱱᱟᱨ ᱜᱤ
ᱦᱮᱸ ᱠᱷᱩᱵ ᱵᱷᱟᱜᱮ ᱦᱮᱸ ᱦᱮᱸ ᱫᱚᱨᱚ ᱞᱟᱹᱠᱛᱤ ᱠᱟᱱᱟ ᱥᱮ ᱟᱵᱚ ᱚᱞᱪᱤᱠᱤ ᱫᱚ ᱮᱠᱫᱚᱢ ᱞᱟᱠᱛᱤ ᱦᱩᱸ
ᱚᱱᱟᱜᱮᱛᱮ ᱱᱤᱛᱚᱜ ᱠᱷᱚᱱᱟᱜ ᱞᱤᱧ ᱠᱩᱨᱩᱢᱩᱴᱩ ᱚᱪᱚᱭᱮᱫ ᱠᱚᱣᱟ
ᱦᱮᱸ ᱦᱮᱸᱻᱦᱮᱸ ᱦᱩᱸ
ᱦᱟᱯᱮᱱ ᱫᱤᱱ ᱛᱩ ᱩᱱᱠᱩ ᱜᱮᱠᱩ ᱠᱟᱡᱽ ᱠᱚ ᱮᱢᱟᱜᱼᱟ
ᱦᱮᱸ ᱦᱮᱸ ᱟᱨ ᱛᱟᱦᱞᱮ ᱜᱚᱝᱠᱮ ᱤᱭᱟᱹ ᱢᱟᱱᱮ ᱚᱸᱰᱮ ᱜᱮ ᱤᱥᱤᱱ ᱠᱟᱛᱮ ᱵᱤᱱ ᱡᱚᱢᱟ ᱥᱮ ᱪᱮᱫ ᱥᱮ ᱚᱸᱰᱮ ᱜᱮ ᱚ
ᱱᱚᱰᱮ ᱜᱮ
ᱛᱚᱞᱮᱜ ᱛᱟᱞᱮ ᱡᱟᱦᱟᱸ ᱞᱟᱹᱭ ᱠᱮᱫᱟ ᱵᱤᱱ ᱥᱚᱵᱽᱡᱤ ᱴᱚᱵᱡᱤ ᱠᱚ ᱚᱱᱟ ᱫᱚ ᱛᱟᱦᱚᱞᱮ ᱚᱠᱚᱭ ᱮ ᱧᱮᱞ ᱛᱟᱵᱤᱱᱟ
ᱟᱹᱞᱤᱧ ᱨᱮᱱ ᱢᱮᱱᱟᱭᱟ ᱠᱟᱹᱴᱤᱡ ᱵᱟᱹᱵᱩ ᱠᱟᱹᱴᱤᱡᱴᱟᱜ ᱵᱚᱭᱦᱟ ᱢᱮᱱᱟᱭ ᱛᱟᱹᱟᱞᱤᱧᱟ
ᱦᱮᱸ
ᱛᱚ ᱩᱱᱤ ᱜᱮ ᱚᱲᱟᱜ ᱨᱮᱫᱚᱞᱤᱧ ᱮᱢ ᱠᱟᱫᱮᱭᱟ ᱠᱤ ᱟᱵᱮᱱ ᱜᱤ ᱧᱮᱞ ᱵᱮᱱ
ᱛᱟᱦᱚᱞᱮ ᱮᱠᱞᱟ ᱛᱮᱜᱮ ᱧᱮᱞᱟᱭ ᱟᱫᱚ ᱥᱮ ᱢᱩᱱᱤᱥ ᱠᱚᱠᱚ ᱧᱟᱯᱟᱢ ᱵᱟᱲᱟᱜ ᱜᱮᱭᱟ
ᱮᱠᱞᱟ ᱛᱮᱜᱤ ᱧᱮᱞᱟᱭ
ᱚ ᱠᱷᱩᱵ ᱵᱷᱟᱜᱮ
ᱦᱮᱸ
ᱡᱚᱛᱚ ᱚᱲᱟᱜ ᱠᱚᱨᱮᱱᱟᱜ ᱩᱱᱤ ᱜᱮᱞᱤᱧ ᱮᱢ ᱠᱟᱫᱮᱭᱟ ᱦᱮᱱᱰᱵᱚᱨ ᱠᱚᱫᱚ ᱟᱹᱞᱤᱧ ᱫᱚ
ᱚ
ᱱᱤᱛᱚᱜ ᱫᱚ ᱟᱹᱞᱤᱧ ᱱᱚᱛᱮᱞᱤᱧ ᱦᱮᱡ ᱮᱱᱟ ᱛᱚ ᱥᱟᱱᱟᱢ ᱚᱲᱟᱜ ᱨᱮᱱᱟᱜ ᱡᱤᱢᱤᱫᱟᱨᱤ ᱫᱚ ᱡᱮᱛᱮᱱᱟᱜ ᱜᱮ ᱟᱭᱳᱼᱵᱟᱵᱟ ᱨᱮᱱᱟᱜ ᱡᱤᱢᱤᱫᱟᱨᱤ ᱠᱚ ᱥᱟᱱᱟᱢ ᱩᱱᱤ ᱜᱮᱞᱤᱧ ᱮᱢ ᱠᱟᱫᱮᱭᱟ ᱛᱟ- ᱠᱤ ᱦᱮ ᱟᱨᱚᱭ ᱥᱮᱬᱟ ᱫᱟᱲᱮᱜ ᱢᱟ
ᱦᱩᱸ ᱦᱩᱸ ᱦᱩᱸ ᱚ
ᱟᱹᱞᱤᱧ ᱛᱚᱞᱤᱧ ᱟᱭᱢᱟ ᱞᱤᱧ ᱥᱮᱬᱟᱫ ᱥᱮᱬᱟᱣ ᱠᱮᱫᱟ ᱥᱮᱬᱟᱣ ᱠᱟᱛᱮᱫ ᱞᱤᱧ ᱵᱟᱰᱟᱭ ᱧᱟᱢ ᱠᱮᱫᱟ ᱪᱮᱫ ᱞᱮ- ᱠᱟ ᱵᱩᱡᱩᱜ ᱠᱟᱱ
ᱦᱮᱸ ᱦᱮᱸ
ᱛᱚ ᱚᱱᱟ ᱠᱷᱟᱹᱛᱤᱨ ᱱᱩᱭ ᱦᱚᱞᱤᱧ ᱪᱮᱫᱟᱭ ᱠᱟᱱᱟ
ᱦ
ᱠᱷᱩᱵ ᱵᱷᱟᱜᱮ ᱛᱟᱦᱚᱞᱮ ᱜᱚᱝᱠᱮ ᱤᱭᱟᱹ ᱚᱱᱮ ᱢᱚᱴᱟ ᱦᱟᱨᱛᱟ ᱡᱟᱦᱟᱸ ᱵᱮᱱ ᱞᱟᱹᱭ ᱠᱮᱫᱟ ᱚᱱᱮ ᱚᱱᱟ ᱠᱚᱫᱚ ᱛᱤᱱᱟᱹᱜ ᱠᱟᱛᱮᱫ ᱚᱱᱛᱮ ᱫᱚ ᱵᱟᱡᱟᱨ
ᱱᱚᱛᱮ ᱟᱭᱢᱟ ᱠᱚ ᱵᱟᱡᱟᱨ ᱨᱮᱠᱚ ᱟᱠᱷᱨᱤᱧᱟ ᱛᱤᱱᱥᱚ ᱴᱟᱠᱟ
ᱚ ᱛᱟᱦᱞᱮ ᱚᱱᱟ ᱫᱚ ᱟᱹᱛᱩ ᱠᱚᱨᱮ ᱜᱮ ᱪᱟᱥ ᱵᱟᱲᱟ ᱟᱠᱟᱜ ᱠᱚᱣᱟ ᱠᱚ ᱥᱮ ᱵᱟᱡᱟᱨ ᱨᱮ ᱧᱟᱢᱚᱜᱼᱟ
ᱵᱟᱡᱟᱨ ᱨᱮᱦᱚᱸ ᱧᱟᱢᱚᱜᱼᱟ ᱟᱹᱛᱩ ᱨᱮᱦᱚᱸ ᱟᱹᱞᱤᱧ ᱨᱮᱱ ᱜᱮ ᱫᱚᱦᱚ ᱟᱠᱟᱫᱜ ᱠᱚᱣᱟᱞᱤᱧ
ᱚ
ᱟᱹᱞᱤᱧ ᱨᱮᱱ ᱦᱚᱸ ᱢᱮᱱᱟᱜ ᱠᱚ ᱜᱮᱭᱟ
ᱛᱤᱱᱟᱹᱜ ᱜᱟᱱ ᱵᱤᱱ ᱫᱚᱦᱚ ᱠᱟᱜ ᱠᱚᱣᱟ
ᱯᱮᱭᱟᱞᱤᱧ ᱫᱚᱦᱚᱠᱟ ᱠᱚᱣᱟ ᱯᱮᱭᱟᱨᱤ ᱯᱮᱭᱮ ᱨᱮ ᱢᱚᱬᱮ ᱜᱚᱴᱟᱝ ᱠᱚ ᱦᱚᱯᱚᱱ ᱟᱠᱟᱱ ᱛᱟᱹᱞᱤᱧᱟ
ᱚ ᱛᱟᱦᱚᱞᱮ ᱦᱚᱯᱚᱱ ᱠᱚᱫᱚ ᱵᱤᱱ ᱤᱭᱟᱹ ᱠᱚᱣᱟ ᱥᱮ ᱟᱹᱠᱷᱨᱤᱧ ᱠᱚᱣᱟ ᱥᱮᱞ ᱠᱚᱣᱟᱵᱤᱱ ᱚ ᱚ ᱛᱟᱦᱚᱞᱮ ᱮᱢᱱᱤ ᱪᱮᱫᱠᱟ ᱵᱷᱟᱯ ᱛᱚᱵᱤᱱ ᱤᱭᱟᱹ ᱠᱚᱣᱟ ᱟᱛᱩ ᱠᱚᱨᱮ ᱜᱮᱵᱤᱱ ᱮᱢ ᱠᱚᱣᱟ ᱥᱮ ᱪᱮᱫᱠᱟ ᱵᱷᱟᱵ ᱛᱮ
ᱟᱛᱩ ᱠᱚᱨᱮ ᱜᱤ ᱮᱢ ᱠᱚᱣᱟᱞᱤᱧ ᱵᱟᱦᱨᱮ ᱫᱚ ᱵᱟᱹᱞᱤᱧ ᱮᱢ ᱠᱚᱣᱟ
ᱚ ᱛᱟᱦᱞᱮ ᱪᱮᱫᱠᱟ ᱫᱟᱢ ᱠᱚᱫᱚ ᱪᱮᱫᱠᱟ ᱵᱤᱱ ᱫᱚᱦᱚ ᱠᱟᱜ ᱠᱚᱣᱟ
ᱢᱚᱬᱮ ᱦᱟᱡᱟᱨ ᱴᱟᱠᱟ
ᱚ ᱠᱩᱰᱩ ᱦᱚᱯᱚᱱ
ᱦᱮᱸ
ᱚ ᱠᱷᱩᱵ ᱵᱷᱟᱜᱤ ᱟᱨ ᱛᱟᱦᱚᱞᱮ ᱩᱱᱠᱩ ᱫᱚ ᱛ ᱢᱟᱱᱮ ᱵᱚᱨᱥᱚ ᱨᱮ ᱛᱤᱱ ᱵᱟᱨ ᱠᱚ ᱤᱭᱟᱹ ᱠᱚᱣᱟ ᱦᱚᱯᱚᱱ ᱠᱚᱣᱟ ᱠᱚ
ᱦᱮᱸ
ᱢᱮᱱᱫᱟᱞᱤᱧ ᱤᱭᱟᱹ ᱛᱤᱱ ᱵᱟᱨ ᱠᱚ ᱦᱚᱯᱚᱱ ᱠᱚᱣᱟ
ᱮ ᱱᱮᱛᱟᱨ ᱦᱟᱱᱟᱴᱟᱜ ᱪᱟᱞᱟᱣᱮᱱ ᱢᱟᱹᱦᱤᱱᱟᱹ ᱴᱟᱜ ᱨᱮ
ᱦᱩᱸ ᱦᱩᱸ ᱚ
ᱛᱚ ᱚᱱᱟᱜᱮ ᱤᱭᱟᱹ ᱵᱟᱲᱟ ᱠᱟᱜ ᱠᱚᱣᱟᱞᱤᱧ ᱢᱤᱫᱴᱟᱹᱝ ᱫᱚ ᱞᱤᱧ ᱦᱮᱸ ᱟᱠᱷᱨᱤᱧ ᱠᱟᱫᱮ ᱛᱟᱞᱤᱧᱟ ᱟᱨ ᱯᱩᱱᱭᱟ ᱫᱚ ᱵᱟᱪ ᱢᱮᱱᱟᱜ ᱠᱚᱛᱟᱞᱤᱧ ᱜᱮᱭᱟ ᱩᱱᱠᱩ ᱫᱚᱞᱤᱧ ᱢᱮᱱᱫᱟ ᱫᱚᱦᱚ ᱠᱚᱣᱟᱞᱤᱧ ᱟᱨ
ᱵᱟᱝ ᱵᱩᱡᱷᱟᱹᱜ ᱠᱟᱱᱟ
ᱢᱟᱨᱟᱝ ᱠᱟᱛᱮᱫ ᱡᱷᱟᱴᱠᱟ ᱥᱮᱫ ᱞᱤᱧ ᱥᱮᱞ ᱠᱚᱣᱟ
ᱚ
ᱛᱚ ᱱᱟᱥᱛᱟ ᱠᱚᱫᱚ ᱦᱩᱭ ᱵᱟᱲᱟᱭᱮᱱᱟ
ᱦᱮᱸ ᱦᱩᱭ ᱟᱠᱟᱱᱟ ᱦᱩᱭ ᱫᱚ
ᱚ ᱟᱨ ᱨᱮᱭᱟᱲᱚᱜ ᱠᱚ
ᱚᱱᱟ ᱠᱚᱫᱚ ᱟᱹᱣᱨᱤ ᱦᱩᱭᱩᱜᱼᱟ ᱦᱳᱭ ᱟᱵᱤᱱᱟᱜ ᱚᱱᱟ ᱦᱩᱭ ᱟᱠᱟᱱᱟ ᱥᱮ ᱵᱟᱝ
ᱟᱹᱞᱤᱧ ᱱᱤᱛᱚᱜ ᱦᱟᱜ ᱞᱤᱧ ᱨᱮᱭᱟᱲᱚᱜᱼᱟ
ᱚ ᱚ ᱥᱮᱛᱟᱜ ᱨᱮ ᱵᱤᱱ ᱨᱮᱭᱟᱲᱚᱜᱼᱟ
ᱦᱮᱸ ᱥᱮᱛᱟᱜ ᱨᱮᱜᱮ ᱞᱤᱧ ᱨᱮᱭᱟᱲᱚᱜ ᱠᱟᱱᱟ ᱴᱟᱭᱤᱢ ᱵᱟᱹᱞᱤᱧ ᱧᱟᱢᱮᱫᱼᱟ ᱥᱮ ᱟᱨᱚ ᱩᱥᱠᱮ ᱯᱚᱨᱮ ᱫᱚ ᱥᱤᱛᱩᱝ ᱠᱟᱱᱟ ᱥᱮ ᱫᱚᱥ ᱵᱟᱡᱮ ᱫᱚᱥ ᱵᱟᱡᱮ ᱯᱚᱨᱮ ᱫᱚ ᱟᱭᱢᱟ ᱥᱤᱛᱩᱝ ᱞᱮᱫᱼᱟ ᱥ ᱩᱱ ᱜᱷᱲᱤ ᱫᱚ ᱱᱟᱯᱟᱭ ᱵᱟᱝ ᱵᱩᱡᱩᱜ ᱠᱟᱱ
ᱚ
ᱨᱮᱭᱟᱲ ᱠᱟᱛᱮᱫ ᱨᱮᱦᱚᱸ
ᱚ ᱛᱟᱦᱚᱞᱮ ᱚᱸᱰᱮ ᱫᱚ ᱢᱟᱱᱮ ᱪᱮᱫ ᱛᱮᱵᱤᱱ ᱪᱟᱞᱟᱜᱼᱟ ᱢᱟᱱᱮ ᱱᱤᱡᱮᱨ ᱯᱟᱨᱥᱚᱱᱟᱞ ᱜᱟᱹᱲᱤ ᱛᱮ ᱥᱮ
ᱵᱟ ᱥᱟᱭᱠᱮᱞ ᱛᱮᱜᱮ ᱞᱤᱧ ᱪᱟᱞᱟᱜᱼᱟ
ᱚ ᱛᱟᱦᱚᱞᱮ ᱛᱤᱱᱟᱹᱜ ᱥᱟᱺᱜᱤᱧᱟ ᱟᱵᱤᱱᱟᱜ ᱚᱲᱟᱜ ᱠᱷᱚᱱᱟᱜ
ᱯᱟᱸᱪ ᱠᱤᱞᱳᱢᱤᱴᱟᱨ
ᱚ
ᱡᱟᱫᱟ ᱥᱟᱺᱜᱤᱧ ᱫᱚ ᱵᱟᱹᱱᱩᱜ ᱟᱠᱟ ᱛᱟᱞᱤᱧᱟᱹ
ᱚ ᱛᱟᱦᱚᱞᱮ ᱥᱮᱭ ᱢᱟᱱᱮ ᱤᱭᱟᱹ ᱥᱤᱧ ᱤᱭᱟᱹ ᱵᱤᱱ ᱦᱤᱡᱩᱜᱼᱟ ᱟᱹᱭᱩᱵ ᱵᱤᱱ ᱦᱤᱡᱩᱜᱼᱟ
ᱟᱭᱩᱵ ᱫᱚ ᱵᱟᱝ ᱱᱚᱰᱮ ᱜᱮᱞᱤᱧ ᱛᱟᱦᱮᱱ ᱠᱟᱱᱟ ᱦᱟᱯᱛᱟ ᱨᱮ ᱠᱷᱟᱹᱞᱤ ᱥᱟᱱᱰᱮ ᱦᱤᱞᱳᱜ ᱞᱤᱧ ᱥᱮᱱᱚᱜ ᱠᱟᱱᱟ ᱨᱳᱵᱵᱟᱨ ᱦᱤᱞᱳᱜ ᱚᱲᱟᱜ ᱟᱨ ᱯᱷᱤᱨ ᱦᱤᱡᱩᱜ ᱠᱟᱱᱟ ᱞᱤᱧ ᱨᱳᱵᱵᱟᱨ ᱦᱤᱞᱳᱜ ᱫᱚ ᱚᱸᱰᱮ ᱟᱹᱛᱩ ᱨᱮᱜᱮ ᱞᱤᱧ ᱚᱞᱪᱤᱠᱤ ᱠᱮᱞᱟᱥ ᱮᱫ ᱠᱚᱣᱟ ᱞᱤᱧ ᱥᱮ ᱦᱟᱛᱟᱣ ᱮᱫ ᱛᱟᱠᱚᱣᱟ ᱠᱚᱣᱟᱞᱤᱧ ᱛᱚ ᱚᱱᱟ ᱪᱚᱞᱛᱮ ᱛᱮ ᱛᱚ ᱦᱤᱞᱳᱜ ᱫᱚᱞᱤᱧ ᱥᱮᱱᱚᱜ ᱠᱟᱱᱟ ᱚᱲᱟᱜ᱾
ᱚᱻ
ᱮᱛᱣᱟᱨ ᱦᱤᱞᱳᱜ ᱞᱤᱧ ᱥᱮᱱ ᱮᱱᱜᱮ ᱟᱨ ᱥᱳᱢᱟᱨ ᱦᱤᱞᱳᱜ ᱯᱷᱤᱨ ᱥᱮᱛᱟᱜ ᱨᱮ ᱱᱟᱥᱛᱟ ᱡᱚᱢ ᱵᱟᱲᱟ ᱠᱟᱛᱮᱫ ᱦᱚᱴᱮᱞ ᱞᱤᱧ ᱦᱮᱡ ᱮᱱᱜᱮ ᱥᱳᱢᱟᱨ ᱦᱤᱞᱳ ᱱᱚ ᱵᱟᱡᱮ ᱛᱮ ᱱᱚᱸᱰᱮᱞᱤᱧ ᱥᱮᱴᱮᱨᱨᱮᱱ ᱜᱮ ᱤᱥᱠᱩᱞ ᱚᱸᱰᱮ ᱯᱟᱲᱦᱟᱣ ᱠᱮᱫ ᱠᱚᱜᱮᱭᱟᱞᱤᱧ ᱩᱥᱠᱮ ᱯᱚᱨᱮ ᱫᱚ ᱱᱚᱸᱰᱮ ᱜᱮ ᱞᱤᱧ ᱛᱟᱦᱮ ᱭᱮᱱ ᱜᱮᱭᱟ ᱯᱷᱤᱨ ᱮᱛᱣᱟᱨ ᱦᱤᱞᱚᱜ ᱥᱮᱴᱮᱨᱚᱜᱼᱟ ᱩᱱᱫᱚ ᱯᱷᱤᱨ ᱚᱲᱟᱜ ᱞᱤᱧ ᱥᱮᱱᱮᱱ ᱜᱮ
ᱚ ᱛᱟᱦᱚᱞᱮ ᱜᱚᱝᱠᱮ ᱱᱤᱛᱚᱜ ᱫᱚ ᱛᱟᱦᱚᱞᱮ ᱦᱩᱰᱤᱧᱟᱜ ᱪᱮᱫ ᱠᱚ ᱩᱰᱩᱠᱚᱜ ᱠᱟᱱ ᱛᱟᱭᱟ ᱥᱚᱵᱽᱡᱤ ᱫᱚ
ᱦᱩᱰᱤᱧᱟᱜ
ᱦᱩᱸ ᱢᱟᱱᱮ ᱦᱩᱰᱤᱧ ᱟᱹᱵᱤᱱ ᱵᱚᱭᱦᱟᱼᱟᱜ ᱪᱮᱫ ᱠᱚ ᱥᱚᱵᱽᱡᱤ ᱩᱰᱩᱠᱚᱜ ᱠᱟᱱ ᱛᱟᱭᱟ
ᱱᱤᱛᱚᱜ ᱫᱚ ᱮᱭ ᱴᱟᱢᱟᱴᱳᱚᱨ ᱟᱨ ᱤᱭᱟᱹ᱾
ᱩᱸ ᱵᱟᱹᱭᱜᱟᱹᱱ
ᱚ ᱛᱟᱦᱞᱮ ᱚᱱᱟ ᱛᱟᱦᱞᱮ ᱪᱮᱫᱠᱟ ᱫᱟ ᱪᱮᱫᱠᱟ ᱫᱟᱢᱮ ᱧᱟᱢᱫᱟ᱾
ᱠᱩᱲᱤ ᱴᱟᱠᱟ᱾
ᱚ ᱚᱛᱟᱦᱞᱮ ᱟᱹᱵᱤᱱ ᱡᱟᱦᱟᱸ ᱚᱱᱟ ᱟᱹᱵᱤᱱᱟᱜ ᱥᱩᱨ ᱨᱮ ᱡᱟᱦᱟᱸ ᱤᱭᱟᱹ ᱟᱸ ᱤᱭᱟᱹ ᱢᱮ ᱟᱲᱚᱛ ᱫᱚ ᱵᱟᱹᱭᱥᱟᱹᱣ ᱠᱟᱱ ᱫᱚ ᱚᱸᱰᱮ ᱜᱮ ᱮᱢᱫᱟᱭ ᱛᱟᱭ ᱛᱚ?
ᱦᱮᱸ ᱟᱹᱞᱤᱧᱟᱜ ᱥᱩᱨ ᱨᱮᱜᱮ ᱚ ᱦᱮ ᱛᱤᱱᱟᱹᱜ ᱜᱟᱱ ᱦᱩᱭᱩᱜ ᱛᱟᱹᱟᱞᱤᱧᱟ ᱳᱼᱭ ᱥᱟᱛᱥᱚ ᱢᱤᱴᱟᱨ ᱜᱟᱱ᱾ ᱟᱫᱚ ᱢᱤᱫ ᱠᱤᱞᱳ ᱮᱠ ᱠᱤᱞᱳᱢᱤᱴᱟᱨ ᱜᱮ ᱥᱟᱵ ᱠᱟᱜ ᱵᱮᱱ ᱟᱹᱞᱤᱧᱟᱜ ᱚᱲᱟᱜ ᱠᱷᱚᱱᱟᱜ᱾
ᱮ ᱴᱟᱢᱟᱴᱳ ᱚᱱᱟ ᱠᱚᱫᱚ ᱢᱟᱱᱮ ᱚᱠᱚᱭ ᱜᱚᱜ ᱫᱚ ᱢᱟᱱᱮ ᱢᱩᱞᱤᱭᱟᱹ ᱠᱚᱣᱟᱭ ᱦᱚᱲ ᱠᱚᱣᱟᱭ ᱥᱮ ᱮᱠᱞᱟ ᱛᱮᱜᱮ ᱜᱚᱫᱟᱭ?
ᱵᱟᱝ ᱜᱚᱜᱚ ᱢᱮᱱᱟᱭᱟ, ᱵᱟᱵᱟ ᱢᱮᱱᱟᱭᱟ, ᱟᱨ ᱵᱤ ᱵᱤᱴᱤ ᱢᱮᱱᱟᱭᱟ ᱥᱮ ᱩᱱᱠᱩ ᱠᱚᱜᱮ ᱠᱚ ᱜᱚᱜᱼᱟ᱾
ᱚᱻ ᱚᱻ᱾ ᱛᱟᱨᱯᱚᱨᱮ ᱚᱸᱰᱮ ᱤᱭᱟᱹ ᱠᱟᱛᱮᱜ ᱠᱚ ᱱᱚᱰᱮ ᱠᱚ ᱟᱹᱜᱩ ᱦᱚᱴ ᱠᱟᱜᱼᱟ ᱛᱟᱭᱛᱚ?
ᱦᱮᱸ ᱚᱸᱰᱮ ᱠᱷᱚᱱᱟᱜ ᱜᱮᱠᱚ ᱤᱫᱤᱭᱮᱫᱟ᱾ ᱵᱟᱹᱵᱩᱴᱟᱜ ᱜᱤ ᱠᱟᱹᱴᱤᱡᱴᱟᱜ ᱵᱟᱹᱵᱩᱜᱮᱭ ᱤᱫᱤᱭᱮᱫᱟᱭ ᱩᱱᱤᱜᱮ ᱟᱠᱷᱨᱤᱧᱮᱫ ᱛᱟᱹᱞᱤᱧᱟᱭ᱾
ᱚᱸᱻ᱾
ᱠᱷᱟᱹᱞᱤ ᱟᱹᱞᱤᱧ ᱫᱚ ᱟᱹᱜᱩᱭᱟᱭ ᱠᱟᱱᱟᱞᱤᱧ ᱵᱟᱝ ᱡᱟᱦᱟᱸᱴᱟᱜ ᱵᱟᱝ ᱥᱮ ᱟᱹᱜᱩ ᱫᱟᱲᱮᱭᱟᱜᱼᱟ, ᱚᱱᱟ ᱠᱚ᱾ ᱠᱩᱞᱤᱝ ᱟᱹᱜᱩᱭᱟᱭᱟ᱾
ᱦᱩᱸᱻ ᱦᱩᱸᱻ ᱦᱩᱸᱻ ᱦᱩᱸᱻ᱾
ᱟᱹᱜᱩ ᱠᱟᱛᱮᱫ ᱥᱟᱱᱟᱢᱟᱜ ᱞᱤᱧ ᱥᱮᱴᱮᱨᱟᱭ ᱠᱟᱱᱟ, ᱟᱨ ᱩᱱᱤ ᱥᱟᱱᱟᱢᱮ ᱨᱚᱦᱚᱭᱮᱫᱟᱭ ᱡᱚᱛᱚ ᱨᱚᱠᱚᱭᱮᱫᱟᱭ ᱩᱱᱤᱜᱮ
ᱚᱸᱻ᱾ ᱛᱟᱦᱚᱞᱮ ᱟᱹᱰᱤ ᱱᱟᱯᱟᱭ ᱜᱮ᱾
ᱦᱟᱸᱻ᱾
ᱜᱚᱝᱠᱮ ᱛᱟᱦᱚᱞᱮ ᱢᱟ ᱛᱟᱦᱚᱞᱮ ᱛᱩᱯᱩᱱ ᱵᱤᱱ ᱦᱮᱸ ᱱᱤᱭᱟᱹ ᱵᱮᱲᱟ ᱫᱚ ᱱᱚᱝᱠᱟ ᱜᱮ᱾
ᱦᱮᱸ ᱱᱤᱭᱟᱹ ᱵᱮᱲᱟ ᱫᱚ ᱱᱤᱝᱠᱟᱹ ᱜᱮ ᱦᱳᱭ᱾